ᱦᱮᱞᱳ,
ᱦᱮᱞᱳ,
ᱦᱮᱞᱳ, ᱦᱮᱞᱳ, ᱦᱳᱭ, ᱡᱚᱦᱟᱨ ᱜᱮ ᱾
ᱦᱮᱸ ᱪᱮᱫ, ᱪᱮᱫ ᱞᱮᱠᱟ ᱢᱮᱱᱟᱜ ᱵᱚᱱᱟ? ᱦᱮᱸ ᱡᱚᱢ ᱧᱟᱢ ᱫᱟᱞᱮ,
ᱟᱪᱪᱷᱟ, ᱟᱪᱪᱷᱟ
ᱪᱮᱫ ᱞᱮᱠᱟ ᱢᱮᱱᱟᱜ ᱵᱮᱤᱱᱟ?
ᱦᱳᱭ ᱵᱮᱥ ᱜᱮ, ᱟᱹᱵᱤᱱ ᱜᱮ?
ᱟᱞᱤᱧ ᱦᱚ, ᱪᱮᱠᱵᱮᱱ ᱪᱤᱠᱟ ᱭᱮᱛ ᱛᱮ?
ᱟᱪᱷᱟ ᱛᱟᱦᱚᱞᱮ ᱫᱟᱜ ᱠᱚ, ᱫᱟᱜ ᱮᱫᱟ ᱥᱮ ᱵᱟᱝ ᱟᱯᱮ ᱥᱮᱫ ᱫᱚ?
ᱫᱟᱜ ᱫᱚ, ᱮᱱᱟᱱᱚᱜ ᱧᱩᱨᱩᱜ ᱠᱟᱱ ᱛᱟᱦᱮᱱ ᱜᱮᱭᱟ, ᱢᱤᱫ ᱵᱟᱨ ᱯᱴᱚᱠ ᱠᱟᱛᱮᱜ, ᱟᱨᱚᱭ ᱥᱤᱛᱩᱝ ᱮᱫᱟᱭ᱾
ᱦᱳᱭ ᱦᱳᱭ ᱚᱱᱠᱟᱭᱮᱫ ᱜᱮᱭᱟᱭ, ᱫᱟᱜ ᱫᱟᱭ ᱥᱤᱛᱩᱝ ᱫᱟᱭ, ᱢᱤᱫ ᱫᱷᱟᱣ ᱠᱟᱛᱮᱫ ᱱᱤᱛᱚᱜ ᱧᱮᱞ ᱠᱮᱫᱟ ᱵᱮᱱ ᱯᱷᱟᱠ ᱠᱟᱫᱟᱭ ᱛᱚ ᱠᱟᱹᱴᱤᱡ ᱵᱟᱨᱦᱮ ᱥᱮᱫ ᱵᱮᱱ ᱩᱰᱩᱠ ᱮᱱᱟ, ᱧᱮᱞ ᱠᱮᱫᱟ ᱵᱮᱱ ᱱᱤᱛ ᱜᱮ ᱫᱟᱜ ᱠᱮᱫᱟᱭ᱾
ᱦᱩᱸ ᱡᱟᱹᱯᱩᱫ ᱫᱤᱱ ᱪᱟᱹᱞᱩᱜ ᱠᱟᱱᱟ ᱥᱮ, ᱫᱷᱚᱨᱚᱱ ᱫᱤᱱ ᱪᱟᱹᱞᱩᱜ
ᱦᱳᱭ ᱦᱳᱭ ᱦᱳᱭ, ᱵᱟᱝ ᱵᱩᱡᱩᱜ ᱠᱟᱱᱟ ᱦᱳᱭ᱾ ᱛᱟᱦᱚᱞᱮ ᱫᱟᱜ ᱫᱚ ᱥᱮᱨᱚᱠᱚᱢ ᱫᱚ ᱵᱟᱭ ᱫᱟᱜ ᱠᱟᱫᱟ, ᱟᱯᱮᱥᱮᱱ ᱦᱩᱲᱩ ᱨᱚᱦᱚᱭ ᱠᱚ ᱛᱤᱱ ᱥᱟᱺᱜᱤᱧ?
ᱦᱩᱨᱩ ᱨᱚᱦᱚ ᱵᱟᱨ ᱯᱮ ᱫᱤᱱ ᱫᱷᱩᱨᱟᱹᱣ ᱦᱳᱭ ᱠᱟᱱᱟ ᱯᱳᱭᱞᱳ ᱫᱟᱜ ᱫᱟᱜ ᱵᱟᱝ ᱧᱟᱢᱚᱜ ᱠᱟᱱ ᱛᱟᱦᱮᱱᱟ, ᱫᱟᱜ ᱯᱚᱨ ᱱᱚᱜᱚᱭ ᱜᱟᱹᱰᱤ ᱠᱚ ᱵᱟᱝ ᱧᱟᱢᱚᱜ ᱠᱟᱱᱟ᱾
ᱦᱳᱭ ᱦᱳᱭ, ᱛᱟᱦᱚᱞᱮ ᱫᱟᱜ
ᱦᱚᱨ ᱦᱚᱨ ᱠᱚ ᱧᱟᱢᱚᱜ ᱠᱟᱱᱟ᱾
ᱦᱮᱸ ᱦᱮᱸ ᱦᱮᱸ ᱚᱱᱠᱟᱜᱮ᱾ ᱵᱩᱦᱩ ᱯᱤᱪᱪᱟᱹ ᱵᱩᱦᱩ ᱯᱤᱪᱪᱷᱟᱹ᱾ ᱫᱟᱜ ᱛᱟᱦᱮᱱ ᱠᱷᱟᱡ ᱜᱟᱹᱰᱤ ᱵᱟᱝ ᱧᱟᱢᱚᱜᱼᱟ ᱜᱟᱹᱰᱤ ᱛᱟᱦᱮᱸ ᱞᱚᱥᱚᱫ ᱛᱟᱦᱮᱱ ᱠᱷᱟᱡ ᱦᱚᱲ ᱵᱟᱠᱚ ᱧᱟᱢᱚᱜᱼᱟ᱾
ᱡᱟᱞᱟ ᱠᱟᱱ ᱜᱮᱭᱟ ᱦᱩᱸ
ᱟᱯᱮ ᱠᱚᱜᱮ?
ᱟᱞᱮ ᱦᱚᱸ ᱚᱱᱠᱟᱜᱮ ᱟᱞᱮᱥᱮᱫ ᱫᱚ ᱢᱟ ᱫᱟᱜ ᱜᱮ ᱵᱟᱭ ᱫᱟᱜ ᱟᱠᱟᱜ ᱵᱮᱥᱤ, ᱚᱱᱮ ᱚᱱᱠᱟ ᱪᱤᱴᱤᱪᱴᱤ᱾ ᱴᱤᱠ ᱫᱟᱜ ᱫᱟ ᱢᱤᱫ ᱜᱷᱟᱹᱲᱤᱡ ᱠᱟᱛᱮ ᱢᱟᱱᱮ ᱠᱷᱮᱛ ᱨᱮ ᱫᱟᱜ ᱞᱟᱜᱟᱜ ᱞᱮᱠᱟ ᱫᱚ ᱵᱟᱝ᱾ ᱱᱟᱥᱮ ᱱᱟᱥᱮ ᱫᱟᱜ ᱮᱫᱟ ᱥᱩᱫᱷᱩ ᱚᱱᱟ ᱨᱟᱥᱛᱟ ᱞᱚᱦᱚᱫᱚᱜ ᱞᱮᱠᱟ ᱟᱨᱠᱤ᱾ ᱠᱷᱮᱛᱨᱮ ᱫᱟᱜ ᱞᱟᱜᱟᱜ ᱞᱮᱠᱟ ᱫᱚ ᱵᱟᱝ, ᱨᱚᱦᱚᱭ ᱵᱟᱹᱭᱦᱟᱹᱲ ᱠᱚᱥᱮᱡ ᱡᱟᱦᱟᱸ ᱟᱨᱠᱤ ᱫᱚᱢᱮ ᱵᱟᱹᱭᱦᱟᱹᱲ ᱜᱮᱭᱟ, ᱢᱤᱛ ᱵᱟᱨ ᱠᱷᱮᱛ ᱚᱱᱠᱟ ᱨᱚᱦᱚᱭ ᱦᱩᱭᱩᱜ ᱠᱟᱱᱟ᱾
ᱦᱩᱸ ᱦᱩᱸ
ᱦᱩᱸ
ᱛᱟᱦᱚᱞᱮ ᱠᱷᱟᱱ ᱠᱚᱢ ᱪᱟᱞᱟᱜ ᱛᱟᱦᱮᱱᱟ ᱥᱮ ᱵᱟᱝ?
ᱦᱳᱭ ᱪᱟᱞᱟᱣ ᱫᱚ ᱦᱩᱭᱩᱜ ᱜᱮᱭᱟ ᱠᱷᱮᱛ ᱠᱚᱫᱚ᱾ ᱪᱟᱞᱟᱣ ᱫᱚ᱾
ᱛᱟᱦᱚᱞᱮ ᱨᱚᱦᱚᱭ ᱫᱟᱠᱚ ᱥᱮ ᱵᱟᱝ?
ᱦᱳᱭ ᱨᱚᱦᱚᱭ ᱜᱮᱭᱟᱞᱮ ᱢᱤᱫ ᱵᱟᱨ ᱠᱷᱮᱛ ᱡᱟᱦᱟᱸ ᱠᱚ ᱫᱟᱜ ᱞᱮᱱᱟ ᱟᱨᱠᱤ, ᱚᱱᱟ ᱠᱚᱫᱚᱞᱮ ᱨᱚᱦᱚᱭ ᱠᱮᱫᱟ ᱟᱫᱚ ᱫᱟᱜ ᱵᱟᱹᱱᱩᱜ ᱠᱟᱫᱟ ᱫᱟᱜ ᱢᱟᱱᱮ ᱠᱷᱮᱛ ᱨᱮ ᱟᱫᱚ ᱨᱚᱦᱚᱭ ᱵᱟᱝ ᱦᱩᱭᱩᱜ ᱠᱟᱱᱟ, ᱟᱵᱟᱨ ᱵᱟᱨ ᱯᱮ ᱫᱤᱱ ᱞᱮ ᱨᱚᱦᱚᱭ ᱠᱮᱫᱟ ᱟᱫᱚ ᱪᱟᱵ ᱫᱟᱜ ᱵᱟᱝ ᱫᱟᱜ ᱠᱟᱱᱟ ᱚᱱᱠᱟ ᱥᱮᱨᱚᱠᱚᱢ ᱜᱮ ᱵᱟᱭ ᱫᱟᱜ ᱮᱫᱟ ᱜᱟᱹᱰᱭᱟᱹ ᱠᱚᱜᱮ ᱵᱟᱝ ᱯᱮᱰᱮᱡ ᱠᱟᱱ ᱛᱟᱞᱮᱭᱟ ᱟᱨ ᱜᱟᱹᱰᱭᱟᱹ᱾ ᱡᱩᱫᱤ ᱵᱟᱝ ᱯᱮᱨᱮᱡᱚᱜ-ᱟ ᱵᱟᱹᱭᱦᱟᱹᱲ ᱠᱚ ᱵᱟ ᱢᱟᱱᱮ ᱜᱟᱹᱰᱤᱭᱟᱹ ᱞᱟᱛᱟᱨ ᱨᱮᱱᱟᱜ ᱠᱷᱮᱛ ᱠᱚᱦᱚᱸ ᱵᱟᱝ ᱫᱟᱜᱚᱜᱼᱟ᱾
ᱦᱮᱸ ᱠᱟᱱ ᱜᱮᱭᱟ ᱪᱮᱫᱟᱜ ᱢᱮᱱᱟ ᱵᱟᱝ ᱫᱚ ᱜᱤᱰᱤ ᱠᱟᱱ ᱠᱷᱟᱡ ᱜᱮ ᱦᱟᱜ᱾ ᱯᱮᱨᱮᱡ ᱧᱚᱜ ᱞᱮᱱᱠᱷᱟᱡ ᱜᱮ ᱠᱷᱮᱛ ᱜᱤᱰᱤ ᱞᱟᱛᱟᱨ ᱠᱚ ᱠᱷᱮᱛ ᱠᱚᱫᱚ᱾ ᱟᱡᱛᱮᱜᱮ ᱫᱟᱜ ᱢᱟᱱᱮ ᱠᱚᱢ ᱧᱚᱜ-ᱮ ᱚᱨ ᱛᱟᱦᱮᱸᱱᱟᱭ᱾
ᱦᱳᱭ ᱦᱳᱭ ᱦᱳᱭ᱾
ᱡᱟᱦᱟᱸ ᱛᱤᱱᱟᱹᱜ ᱛᱟᱦᱮᱱᱟ ᱩᱱᱟᱹᱜ ᱜᱮ ᱛᱟᱦᱮᱱ ᱞᱮᱠᱟᱢ ᱢᱚᱱᱮᱭᱟ᱾
ᱦᱮᱸ ᱦᱮᱸ ᱦᱮᱸ
ᱚᱱᱟ ᱵᱤᱪᱩ ᱯᱮᱨᱮᱜ ᱞᱮᱱᱠᱷᱟᱡ ᱟᱫᱚ ᱵᱟᱭ ᱫᱟᱜ ᱨᱮᱦᱚ ᱚᱸᱰᱮᱱᱟᱜ ᱫᱚ ᱦᱩᱲᱩ ᱫᱚ ᱦᱩᱭᱩᱜ ᱛᱟᱦᱮᱱ ᱜᱮᱭᱟ᱾
ᱦᱳᱭ ᱦᱳᱭ ᱛᱚ ᱦᱳᱭ
ᱠᱳᱱᱳ ᱪᱟᱯ ᱫᱚ ᱵᱟᱹᱱᱩᱜ ᱚᱱᱟ ᱠᱚ ᱱᱤᱭᱮ ᱫᱚ
ᱦᱟᱸ ᱦᱮᱸ ᱦᱮᱸ ᱟᱫᱚ ᱱᱮᱥ ᱫᱚ ᱥᱮᱨᱚᱠᱚᱢ ᱜᱮᱛᱚ ᱵᱟᱭ ᱫᱟᱜ ᱟᱠᱟᱫᱟ ᱚᱱᱠᱟ ᱪᱟᱥ ᱦᱚᱸ ᱵᱟᱝ ᱦᱩᱭ ᱟᱠᱟᱱᱟ, ᱟᱫᱚᱢ ᱠᱚ ᱦᱚᱲ ᱢᱟ ᱡᱟᱦᱟᱸᱭ ᱟᱨᱠᱤ ᱠᱟᱹᱴᱤᱡ ᱜᱷᱩᱴᱩ ᱧᱚᱜ ᱠᱷᱮᱛ ᱛᱟᱠᱚ ᱩᱱᱠᱩ ᱫᱚ ᱨᱚᱦᱚᱭ ᱜᱮ ᱟᱹᱣᱨᱤ ᱠᱚ ᱥᱩᱨᱩ ᱭᱟᱛᱚ ᱟᱵᱚ ᱫᱚ ᱪᱟᱥᱵᱟᱥ ᱜᱮᱥᱮ ᱟᱨ ᱡᱩᱫᱤ ᱛᱷᱚᱲᱟ ᱦᱚᱸ ᱡᱩᱫᱤ ᱵᱟᱢ ᱨᱚᱦᱚᱭᱟ ᱵᱷᱟᱹᱜᱤ ᱦᱚᱸ ᱵᱟᱝ ᱵᱩᱡᱷᱟᱹᱜᱼᱟ ᱟᱨᱠᱤ ᱟᱨ ᱡᱟᱠ ᱜᱮ ᱡᱚᱢ ᱥᱟᱹᱛ ᱞᱮ ᱠᱟ ᱨᱚᱦᱚᱭ ᱨᱮᱦᱚᱸᱢ ᱚᱱᱟ ᱦᱚᱸ ᱩᱦᱩ
ᱠᱟᱱ ᱜᱮᱭᱟ ᱚᱱᱟ ᱫᱚ ᱟᱫᱚ ᱤᱱᱟᱹ ᱡᱮ ᱚᱠᱚᱭ ᱜᱚ ᱚᱠᱟ ᱠᱚᱨᱮ ᱫᱚ ᱢᱟᱱᱮ ᱟᱵᱚ ᱥᱮᱫ ᱫᱚ ᱱᱚᱛᱮ ᱫᱚ ᱡᱟᱱᱤᱡ ᱢᱤᱫ ᱪᱟᱥ ᱠᱟᱱᱟ ᱥᱮ ᱪᱮᱫ
ᱟᱯᱮ ᱫᱚ ᱟᱫᱚ ᱚᱠᱟ ᱥᱮᱪᱽ ᱪᱚ?
ᱵᱟᱝ ᱟᱫᱚ ᱟᱯᱮ ᱥᱮᱫ ᱛᱤᱱᱟᱹᱜ ᱢᱤᱫ ᱪᱟᱥ ᱥᱮ ᱵᱟᱨ ᱪᱟᱥ?
ᱚ ᱟᱪᱪᱷᱟᱢ ᱤᱭᱟᱹ ᱢᱤᱫ ᱪᱟᱥ ᱜᱮ᱾ ᱢᱤᱫ ᱫᱷᱟᱣ ᱜᱮᱞᱮ ᱪᱟᱥᱟ ᱦᱚᱸᱜ-ᱚᱭ ᱡᱟᱦᱟᱸ ᱟᱥᱟᱲ ᱥᱨᱟᱵᱚᱱ ᱵᱚᱸᱜᱟ ᱫᱟᱜ ᱚᱱᱮ ᱢᱟᱱᱮ ᱫᱟᱜ ᱵᱷᱚᱨᱥᱟ ᱥᱮᱨᱢᱟ ᱫᱟᱜ ᱵᱷᱚᱨᱥᱟ᱾ ᱮᱢᱱᱤ ᱮᱴᱟᱜ ᱫᱟᱜ ᱫᱚ ᱵᱮᱵᱚᱥᱛᱷᱟ ᱫᱚ ᱵᱟᱹᱱᱩᱜ ᱟᱠᱟᱫᱟ ᱚᱱᱠᱟ ᱫᱚ ᱪᱟᱥ ᱞᱟᱹᱜᱤᱫ ᱫᱚ᱾
ᱚᱝᱠᱟ ᱜᱮ ᱟᱞᱮ ᱥᱮᱫ ᱦᱚᱸ ᱚᱱᱟ ᱢᱤᱫᱴᱮᱱ ᱜᱮ ᱦᱩᱭᱮᱱ ᱠᱷᱟᱱ ᱵᱷᱟᱜᱮ ᱜᱮᱭᱟ ᱟᱨ ᱢᱤᱫ ᱵᱚᱪᱷᱚᱨ ᱡᱚᱢ ᱢᱮ ᱵᱟ
ᱦᱮᱸ ᱦᱮᱸ ᱵᱟᱠᱷᱟᱡ ᱫᱚ ᱵᱟᱝ ᱦᱩᱸ ᱦᱮᱸ ᱦᱳᱭᱛᱚ᱾
ᱩᱸ᱾
ᱚᱱᱠᱟ ᱜᱮ ᱦᱩᱭᱩᱜ ᱠᱟᱱᱟ ᱦᱩᱸ
ᱪᱮᱠᱟᱭᱟᱢ ᱪᱟᱸᱫᱚ ᱵᱚᱸᱜᱟ ᱵᱟᱭ ᱠᱚᱭᱚᱜ ᱮᱫᱟᱭ᱾
ᱦᱮᱸ ᱦᱮᱸ ᱦᱮᱸ ᱵᱟᱭ ᱠᱚᱭᱚᱜ ᱫᱟ ᱪᱟᱸᱫᱚ ᱵᱚᱸᱜᱟ᱾
ᱩᱱᱤᱭᱟᱜ ᱟᱥᱟ ᱛᱮᱜᱮ ᱥᱮ᱾ ᱡᱩᱫᱤ ᱚᱱᱮ ᱤᱭᱟᱹ ᱠᱚ ᱠᱷᱟ ᱛᱟᱦᱮᱸ ᱞᱮᱱ ᱠᱷᱟᱡ ᱢᱮᱫᱴᱮᱱ ᱟᱞᱟᱫᱟ ᱵᱮᱯᱟᱲ ᱛᱟᱦᱮᱸ ᱠᱟᱱᱟ ᱡᱮ ᱢᱮᱥᱤᱱ ᱛᱮ ᱫᱟᱜ ᱦᱤᱡᱩᱜᱼᱟ᱾ ᱚᱱᱟ ᱠᱷᱟᱱ ᱢᱤᱫᱴᱮᱱ ᱟᱞᱟᱫᱟ ᱵᱮᱯᱟᱨ ᱠᱟᱱᱟ ᱦᱮᱸᱢᱟ ᱪᱮᱫᱟᱜ ᱢᱮᱥᱤᱱ ᱦᱚᱛᱮᱜ ᱢᱮᱥᱤᱱ ᱜᱮ ᱵᱟᱢ ᱵᱮᱱᱟᱣ ᱛᱟᱵᱚᱱᱟ᱾
ᱦᱮᱸ ᱦᱮᱸ ᱦᱮᱸ ᱟᱹᱰᱤ ᱡᱟᱭᱜᱟ ᱨᱮᱜᱮ ᱡᱮᱢᱚᱱ ᱥᱮᱞᱚ ᱠᱚ ᱛᱟᱦᱮᱱ ᱛᱟᱠᱚ ᱛᱮ ᱵᱟᱨ ᱫᱷᱟᱣ ᱠᱚ ᱪᱟᱥᱟ ᱟᱫᱚ ᱩᱱᱠᱩ ᱥᱮᱫ ᱫᱚ ᱠᱟ ᱴᱤᱡ ᱥᱩᱵᱤᱫᱷᱟ ᱜᱮ ᱦᱩᱭᱩᱜᱼᱟ, ᱥᱮᱨᱢᱟ ᱫᱟᱜ ᱢᱟᱱᱮ ᱛᱚ ᱦᱚᱸ ᱢᱟᱱᱮ ᱱᱮᱛᱟᱨ ᱦᱚᱸ ᱡᱩᱫᱤ ᱵᱟᱭ ᱫᱟᱠᱟ ᱛᱚ ᱚᱸᱰᱮ ᱠᱷᱚᱡ ᱫᱟᱜ ᱠᱚ ᱮᱢ ᱫᱟᱲᱮᱭᱟᱜᱼᱟ ᱟᱨᱠᱤ᱾
ᱦᱩᱸ᱾
ᱟᱨᱚᱵ ᱵᱟᱝ ᱛᱟᱦᱮᱱ ᱥᱮᱫ ᱫᱚ ᱫᱟᱜ ᱠᱮᱫ ᱠᱷᱟᱡ ᱮ ᱵᱷᱟᱜᱤ ᱵᱟᱭ ᱫᱟᱜ ᱠᱮᱫ ᱠᱷᱟᱡ ᱫᱚ ᱨᱚᱦᱚᱭ ᱠᱟᱛᱮ ᱦᱚᱸ ᱪᱮᱫ ᱡᱩᱫᱤ ᱫᱟᱜ ᱜᱮ ᱵᱟᱭ ᱫᱟᱜ ᱠᱷᱟᱡ ᱫᱚ᱾
ᱠᱟᱱᱱ ᱜᱮᱭᱟ ᱚᱱᱟ ᱫᱚ, ᱪᱤᱠᱟᱭᱟᱢ?
ᱦᱮᱸ᱾
ᱛᱟᱦᱚᱞᱮ ᱚᱱᱟ ᱠᱚ ᱡᱤᱱᱤᱥ ᱫᱚ ᱵᱷᱟᱹᱜᱮ ᱡᱤᱱᱤᱥ ᱠᱟᱱ ᱜᱮᱭᱟ, ᱵᱟᱝ?
ᱦᱮᱸ, ᱦᱮᱸ ᱦᱮᱸ ᱵᱷᱟᱹᱜᱮ ᱡᱤᱱᱤᱥ ᱠᱟᱱ ᱜᱮᱭᱟ ᱟᱨ ᱦᱳᱭ ᱡᱮᱢᱚᱱ ᱱᱮᱛᱟᱨ ᱦᱚᱸ ᱟᱨ ᱫᱷᱚᱨᱚᱱ ᱫᱤᱱ ᱦᱚᱢ ᱪᱟᱥ ᱫᱟᱲᱮᱭᱟᱜᱼᱟ ᱟᱨ ᱦᱩᱲᱩ ᱵᱟᱫᱮ ᱮᱴᱟᱜ ᱥᱚᱵᱽᱡᱤ ᱫᱚᱦᱚᱸ ᱪᱟᱥ ᱦᱩᱭᱩᱜᱼᱟ ᱫᱟᱜ ᱛᱟᱦᱮᱱ ᱠᱷᱟᱡ ᱫᱚ ᱡᱚᱛᱚ ᱠᱤᱪᱷᱩ ᱜᱮ ᱟᱨᱠᱤ᱾
ᱦᱮᱸ ᱥᱩᱫᱷᱩ ᱫᱟᱠᱟ ᱢᱚᱛᱚᱡ ᱫᱚ ᱥᱩᱫᱷᱩ ᱫᱟᱠᱟ ᱢᱚᱛᱚᱡ ᱫᱚ ᱵᱟᱝ ᱩᱛᱩ ᱦᱚᱸ ᱦᱩᱭᱩᱜ
ᱦᱳᱭ ᱦᱳᱭ ᱦᱳᱭ ᱫᱟᱠᱟ ᱢᱚᱛᱚᱡ ᱫᱚ ᱵᱟᱝ ᱦᱩᱭᱩᱜᱼᱟ ᱛᱚ ᱩᱛᱩ ᱦᱚᱸ ᱫᱚᱨᱠᱟᱨ ᱠᱟᱱ ᱜᱮᱭᱟ ᱦᱮᱸ᱾
ᱟᱵᱚᱣᱟᱜ ᱫᱚ ᱚᱠᱟ ᱴᱟᱜ ᱜᱮ ᱵᱟᱝ᱾
ᱵᱟᱦ, ᱦᱳᱭ ᱦᱳᱭ ᱦᱳᱭ᱾
ᱚᱱᱮ ᱤᱭᱟᱹ ᱥᱮ ᱚᱱᱮ ᱡᱟᱦᱟᱸ ᱨᱮᱥᱚᱱ ᱧᱟᱢᱚᱜ-ᱟ ᱚᱱᱟ ᱡᱚᱢ ᱢᱮ ᱟᱨ ᱵᱟᱧᱪᱟᱣ ᱛᱟᱦᱮᱱ ᱢᱮ᱾
ᱟᱨ ᱵᱟᱝ ᱦᱩᱭᱩᱜ ᱠᱷᱟᱡ ᱫᱚ ᱚᱱᱟ ᱡᱚᱢ ᱠᱟᱛᱮᱜ ᱜᱮ ᱵᱟᱧᱪᱟᱣ ᱫᱚ ᱛᱟᱦᱮᱸ ᱞᱟᱜᱟᱜᱼᱟ ᱥᱮ᱾
ᱦᱮᱸ ᱟᱫᱚ ᱚᱱᱟ ᱱᱮᱛᱟᱨ ᱫᱚᱠᱚ ᱮᱢᱚᱜ ᱠᱟᱱᱛᱮ ᱴᱷᱤᱠ ᱜᱮ ᱦᱩᱭᱩᱜ ᱠᱟᱱᱟ ᱡᱚᱛᱚ ᱦᱚᱲᱟᱜ ᱜᱮ, ᱡᱟᱦᱟᱸ ᱛᱤᱱᱟᱹᱜ ᱜᱮᱢ ᱢᱚᱬᱮ ᱠᱮᱡᱤ ᱨᱮᱦᱚᱸ ᱵᱟᱨ ᱫᱤᱱ ᱛᱮ ᱢᱟᱨ ᱥᱚᱯᱛᱟᱦᱚ ᱛᱚᱢ ᱡᱚᱢ ᱫᱟᱲᱮᱭᱟᱜᱼᱟ᱾
ᱦᱳᱭ ᱦᱳᱭ ᱦᱳᱭ ᱵᱟᱨ ᱥᱚᱯᱛᱟᱦᱚ ᱫᱚᱢ ᱡᱚᱢ ᱫᱟᱲᱮᱜ ᱜᱮᱭᱟ ᱦᱮᱸ᱾
ᱩᱸ ᱛᱟᱦᱞᱮ ᱵᱟᱨ ᱥᱚᱯ ᱛᱟᱦᱚ ᱡᱚᱢ ᱞᱮᱠᱷᱟᱡ ᱜᱮ ᱫᱚᱢᱮ᱾ ᱛᱟᱸᱜᱤ ᱠᱟᱜ ᱢᱮ ᱟᱨ ᱦᱩᱸ᱾
ᱦᱩᱸ᱾
ᱫᱚᱢᱮ ᱦᱚᱲ ᱠᱚ ᱚᱱᱟ ᱛᱮᱜᱮ ᱠᱚ ᱤᱭᱟᱹᱜ ᱠᱟᱱᱟ ᱠᱚ᱾
ᱦᱳᱭ ᱦᱳᱭ ᱚᱱᱟ ᱫᱚ ᱵᱷᱟᱜᱮ ᱜᱮ ᱵᱷᱟᱜᱮ ᱜᱮ ᱚᱱᱟ ᱮᱢᱚᱜ ᱠᱟᱱᱟ ᱠᱚ ᱚᱱᱟ ᱵᱷᱟᱜᱮ ᱜᱮ᱾
ᱟᱨ ᱰᱷᱮᱨ ᱧᱚᱜ ᱮᱢ ᱞᱮᱱᱠᱟᱱ ᱟᱨᱦᱚ ᱵᱷᱟᱜᱤ ᱦᱩᱭᱩᱜ-ᱟ᱾
ᱦᱮᱸ ᱦᱮᱸ ᱤᱭᱟᱹ ᱥᱮᱫ ᱫᱚ ᱦᱟᱱᱮ ᱡᱚᱝᱜᱚᱞ ᱢᱚᱦᱚᱞ ᱥᱮᱫ ᱫᱚ ᱵᱤᱥᱤ ᱠᱟᱛᱮᱫ ᱠᱚ ᱢᱟᱛᱮᱠ ᱠᱚ ᱛᱟᱦᱮᱱᱟ ᱩᱱᱠᱩ ᱥᱮᱫ ᱫᱚ ᱵᱤᱥᱤ ᱠᱚ ᱧᱟᱢ ᱛᱟᱦᱮᱱᱟ ᱟᱨᱠᱤ
ᱦ
ᱟᱸᱡᱚᱢ ᱟᱠᱟᱫᱟᱞᱤᱧ ᱚᱱᱠᱟ ᱦᱟᱭ᱾
ᱭᱟ ᱛᱟᱦᱚᱞᱮ ᱟᱸᱡᱚᱢ ᱟᱠᱟᱜ ᱠᱷᱟᱡᱽ ᱵᱮᱱ ᱴᱷᱤᱠ ᱜᱮᱭᱟ ᱮᱝᱠᱟᱱ ᱦᱚᱲ ᱚᱱᱟ ᱠᱚᱫᱚ ᱠᱷᱚᱵᱚᱨ ᱠᱚᱫᱚ ᱟᱸᱡᱚᱢ ᱠᱚ ᱵᱟᱝ ᱦᱩᱭ ᱟᱠᱟᱱᱟ ᱥᱮ ᱱᱤᱭᱟᱹ ᱠᱚᱨᱮᱱᱟᱜ ᱡᱚᱢ ᱵᱟᱲᱟ ᱦᱩᱭᱩᱜᱤᱡ-ᱟ ᱮᱜ ᱧᱟᱢᱚᱜ ᱠᱟᱱᱟ ᱚᱱᱟᱜᱮ ᱧᱟᱢ ᱞᱮᱱ ᱠᱷᱟᱡ ᱮᱢᱱᱤ ᱫᱤᱱ ᱦᱤᱞᱳᱜ ᱫᱚ ᱪᱮᱫ ᱜᱮ ᱵᱟᱢ ᱧᱟᱢᱟ᱾ ᱥᱮ ᱪᱮᱫ ᱮᱢ ᱢᱮᱱ ᱪᱚᱭ ᱫᱟ ᱮᱢᱱᱤ ᱫᱤᱱ ᱥᱟᱨᱟ ᱵᱚᱪᱷᱚᱨ ᱚᱱᱟᱜ ᱜᱮᱢ ᱧᱟᱢᱟ ᱾ ᱟᱫᱚ ᱵᱟᱭ ᱮᱢᱚᱜᱟ ᱡᱟᱜᱮ ᱱᱮᱛᱟ ᱫᱚ ᱢᱮᱱ ᱫᱟᱠᱚ ᱯᱚᱭᱟ ᱠᱚ ᱠᱚ ᱮᱢᱚᱜ ᱠᱟᱱᱟ ᱠᱚ ᱾
ᱪᱮᱫ ᱠᱚ ᱮᱢᱚᱜ ᱠᱟᱱᱟ?
ᱯᱚᱭᱥᱟ ᱠᱚᱠᱚᱜ ᱮᱢᱚᱜ ᱠᱟᱱᱟ ᱥᱮ ᱪᱮᱫ ᱥᱚᱨᱠᱟᱨ ᱠᱚ᱾
ᱦᱳᱭ ᱛᱚ ᱮᱢᱚᱜ ᱠᱟᱱ ᱜᱮᱭᱟ ᱵᱷᱟᱛᱟ᱾
ᱦᱮᱸ ᱟᱨ ᱞᱟᱦᱟᱛᱮ ᱢᱟ ᱥᱮᱫᱟᱭ ᱦᱚᱲ ᱢᱚᱠᱚ ᱢᱮᱱᱟ ᱟᱞᱮ ᱫᱚ ᱪᱮᱫ ᱜᱮ ᱵᱟᱞᱮ ᱧᱟᱢᱮᱫ ᱛᱟᱦᱮᱱᱟ ᱠᱩᱱᱴᱟᱹᱞ ᱞᱮ ᱛᱩᱞᱟᱹᱜᱣ ᱮᱫ ᱛᱟᱦᱮᱱᱟ ᱚᱱᱟ ᱦᱚᱸ ᱵᱟᱨ ᱯᱚᱭᱥᱟ ᱫᱤᱭᱮ᱾
ᱦᱮᱸ ᱞᱟᱦᱟ ᱛᱮᱫᱚ ᱪᱟᱹᱞᱤᱧ ᱡᱚᱠᱷᱚᱱ ᱠᱟᱹᱴᱤᱡ ᱧᱚᱜ ᱞᱤᱧ ᱫᱤᱥᱟᱹᱭᱟ ᱟᱨᱠᱤ ᱯᱚᱭᱥᱟ ᱞᱟᱜᱟᱜ ᱠᱟᱱ ᱛᱟᱦᱮᱱᱟ᱾
ᱦᱮᱸ
ᱠᱩᱱᱴᱚᱞ ᱦᱚ ᱟᱨ ᱱᱮᱛᱟᱨ ᱫᱚ ᱡᱮᱢᱚᱱ ᱢᱤᱫ ᱴᱟᱠᱟ ᱵᱟᱝ ᱞᱟᱜᱟᱣᱮᱫ ᱵᱚᱱᱟ ᱯᱷᱨᱤ᱾
ᱦᱮᱸ ᱯᱷᱨᱤ ᱜᱮᱭᱟ ᱡᱟᱦᱟᱸ ᱛᱤᱱᱟᱹᱜ ᱜᱮ ᱵᱚᱱ ᱡᱚᱛᱚ ᱜᱮᱢ ᱧᱟᱢ ᱮᱫᱟ ᱟᱫᱚ ᱡᱚᱢ ᱞᱟᱹᱜᱤᱫ ᱦᱚᱸ ᱠᱤᱨᱤᱧ ᱢᱮ ᱩᱱᱟᱜ ᱨᱚᱥᱩᱱ ᱫᱚ ᱯᱟᱦᱟᱞᱵᱟ ᱠᱤᱨᱤᱧ ᱵᱟᱲᱟᱭ ᱢᱮ᱾
ᱦᱳᱭ ᱦᱳᱭ ᱟᱫᱚ ᱨᱮᱥᱚᱱ ᱨᱮᱫᱚ ᱠᱟᱹᱴᱤᱡ ᱥᱩᱵᱤᱫᱟ ᱫᱚ ᱧᱟᱢᱚᱜ ᱠᱟᱱ ᱛᱟᱦᱮᱱᱟ ᱚᱱᱟᱜᱮ ᱵᱟᱠᱷᱟᱜ ᱯᱚᱭᱥᱟ ᱫᱚ ᱞᱟᱜᱟᱜ ᱠᱟᱱ ᱛᱟᱦᱮᱱ ᱜᱮᱭᱟ᱾ ᱞᱟᱦᱟ ᱧᱚᱜ
ᱛᱚᱠᱷᱚᱱ ᱫᱚ ᱦᱚᱲ ᱦᱚᱸ ᱩᱱᱟᱹᱜ ᱵᱟᱝᱠᱚ ᱵᱟᱰᱟᱭ ᱠᱟᱱ ᱛᱟᱦᱮ ᱥᱮ ᱚᱠᱚᱭ ᱛᱤᱱᱟᱹᱜ ᱵᱟᱭ ᱧᱟᱢᱟᱭ ᱦᱟᱝ
ᱦᱮᱸ ᱦᱮᱸ ᱦᱮᱸ
ᱛᱩᱞᱟᱹᱣ ᱯᱚᱭᱥᱟ ᱞᱟᱜᱟᱜ-ᱟ ᱦᱚᱜᱚᱭ ᱱᱤᱱᱟᱹᱜ ᱜᱟᱱᱮ ᱮᱢᱟᱢᱟ ᱩᱱᱟᱹᱜ ᱜᱟᱱᱮᱢ ᱧᱟᱢ ᱠᱮᱫ ᱚᱱᱟ ᱠᱷᱚᱡ ᱠᱚᱢᱮ ᱮᱢᱟᱢ ᱠᱟᱱ ᱛᱟᱦᱮᱱᱟ ᱚᱱᱟᱛᱚ ᱵᱟᱰᱟᱭ ᱵᱟᱹᱱᱩᱜ-ᱟ ᱛᱚᱠᱷᱚᱱ ᱫᱚ᱾
ᱦᱮᱸ ᱟᱞᱮ ᱥᱮᱫ ᱨᱮ ᱚᱱᱠᱟ ᱦᱩᱭ ᱟᱠᱟᱱ ᱜᱮᱭᱟ ᱟᱹᱰᱤ ᱚᱱᱠᱟ ᱟᱨᱠᱤ ᱰᱤᱞᱟᱨ ᱢᱟᱱᱮ ᱴᱷᱤᱠ ᱢᱚᱛᱚ ᱠᱚᱱᱴᱳᱞ ᱟᱨᱠᱤ ᱵᱟᱭ ᱮᱢᱟ ᱠᱚ ᱠᱟᱱ ᱛᱟᱦᱮᱱᱟ ᱡᱟᱦᱟᱸ ᱠᱟᱱ ᱛᱟᱦᱮᱱᱟ
ᱟᱫᱚ ᱱᱮᱛᱟᱨ ᱫᱚ ᱴᱷᱤᱠ ᱜᱮᱭᱟ ᱦᱟᱝ
ᱦᱮᱸ ᱟᱫᱚ ᱱᱮᱛᱟᱨ ᱫᱚᱠᱚ ᱵᱩᱡᱽ ᱠᱮᱫᱮᱭᱟᱠᱚ ᱚᱱᱠᱟ ᱟᱫᱚ ᱱᱮᱛᱟᱨ ᱫᱚ ᱴᱷᱤᱠ ᱜᱮᱭᱟ
ᱦᱩᱸ ᱛᱤᱱᱟᱹᱜ ᱫᱤᱱ ᱜᱮ ᱵᱟᱝ ᱵᱩᱡᱩᱜ-ᱟ ᱱᱮᱛᱟᱨ ᱫᱚ ᱡᱚᱛ ᱛᱚᱞ ᱢᱳᱵᱟᱭᱤᱞ ᱠᱚᱨᱮ ᱜᱮ ᱥᱮ ᱠᱚ ᱧᱮᱞ ᱮᱫᱟᱠᱚ ᱚᱠᱚᱭᱴᱟᱜ ᱡᱮ ᱠᱟᱱᱟ ᱵᱟᱝ ᱠᱟᱱᱟ
ᱦᱮᱸ ᱟᱨ ᱵᱟᱹᱲᱛᱤᱡ ᱮᱢ ᱠᱟᱹᱢᱤ ᱠᱷᱟᱡ ᱫᱚ ᱢᱤᱫ ᱫᱤᱱ ᱫᱚᱢ ᱠᱚᱥᱟᱜ ᱢᱮᱜᱮᱭᱟ ᱛᱤᱱ ᱫᱤᱱᱮᱢ ᱤᱭᱟᱹᱭᱟ ᱟᱢ ᱦᱟᱝ
ᱩᱱᱟᱹᱜ ᱜᱟᱱ ᱦᱚᱲ ᱥᱟᱢᱟᱝ ᱨᱮ ᱵᱩᱡᱩ ᱜᱮᱭᱟ ᱥᱮ ᱢᱤᱫ ᱦᱚᱲ ᱯᱷᱚᱞᱚᱱ ᱛᱟᱭᱚᱢ ᱠᱟᱭᱫᱟ ᱫᱟᱲᱮᱭᱟᱜ-ᱟ ᱚᱱᱠᱟ ᱠᱟᱛᱮ ᱱᱤᱝᱠᱟ ᱠᱟᱛᱮᱜ ᱜᱮ ᱛᱤᱱᱟᱹᱜ ᱦᱚᱲ
ᱦᱮᱸ ᱦᱮᱸ ᱦᱮᱸ ᱦᱳᱭᱛᱳ ᱦᱮᱸ ᱦᱮᱸ
ᱪᱮᱫ ᱠᱚᱵᱮᱱ ᱪᱤᱠᱟᱹᱭ ᱜᱮᱭᱟ?
ᱚᱲᱟᱜ ᱠᱚᱨᱮ ᱜᱮ ᱾ ᱱᱤᱛᱚᱜ ᱡᱚᱠᱷᱚᱱ ᱫᱚ ᱠᱷᱮᱛ ᱠᱷᱮᱛ ᱠᱚᱠᱚ ᱦᱮᱡ ᱦᱩᱭ ᱮᱱᱟ ᱾
ᱦᱮᱸ ᱦᱮᱸ ᱦᱮᱸ ᱾
ᱟᱢ ᱜᱮ
ᱤᱧᱦᱚᱸ ᱚᱲᱟᱜ ᱨᱮᱜᱮ ᱾
ᱯᱟᱦᱟᱲᱟᱣ ᱥᱮ ᱪᱮᱫ?
ᱦᱳᱭ ᱯᱟᱲᱦᱟᱣ ᱦᱩᱭᱩᱜᱼᱟ ᱯᱟᱲᱦᱟᱜ ᱛᱟᱦᱮᱱᱤᱧ ᱟᱨᱠᱤ ᱾
ᱩᱸ ᱵᱷᱟᱜᱮ ᱡᱩᱛ ᱛᱮ ᱯᱟᱲᱦᱟᱜ ᱛᱟᱵᱚᱱ ᱯᱮ ᱾ ᱧᱩᱛᱩᱢ ᱠᱚ ᱡᱮᱢᱚᱱ ᱢᱟᱦᱟ
ᱦᱮᱸ ᱚᱱᱟ ᱜᱮᱛᱚ ᱪᱮᱥᱴᱟ ᱦᱩᱭᱩᱜ ᱠᱟᱱᱟ ᱵᱷᱟᱹᱜᱤ ᱡᱩᱛ ᱛᱮᱜᱮ, ᱟᱨ
ᱠᱟᱱ ᱜᱮᱭᱟ ᱫᱟᱠᱟ ᱵᱷᱟᱹᱜᱮ ᱡᱩᱛ ᱛᱮ ᱵᱟᱢ ᱯᱟᱲᱟᱣ ᱯᱟᱲᱟᱣᱟᱜᱮ ᱵᱮᱠᱟᱨ ᱥᱩᱫᱩ ᱡᱟᱦᱟ ᱛᱤᱱᱟᱜ ᱦᱚᱲ ᱠᱚ ᱦᱮᱡ ᱱᱟ ᱡᱟᱭ ᱥᱩᱫᱩ ᱦᱚᱲᱛᱮᱢ ᱞᱟᱹᱭ ᱫᱟᱲᱮᱭ ᱟᱠᱚᱣᱟᱢ ᱡᱮ ᱤᱧ ᱯᱟᱲᱦᱟᱣ ᱟᱠᱟᱫᱟᱹᱧ ᱟᱨ ᱪᱮᱫ ᱜᱮ ᱟᱨ ᱡᱩᱫᱤ ᱵᱷᱟᱹᱜᱤ ᱡᱩᱛᱮᱢ ᱯᱟᱲᱦᱟᱣ ᱵᱟᱝ ᱦᱩᱭᱩᱜ ᱛᱟᱢᱟᱮ ᱯᱟᱲᱦᱟᱣ ᱠᱟᱫᱮᱭᱟ ᱟᱡ ᱾ ᱛᱮᱜᱮ ᱠᱚ ᱵᱩᱡᱽ ᱫᱟᱲᱮ ᱟᱢᱟ ᱡᱮ ᱱᱩᱭ ᱫᱚᱭ ᱯᱟᱲᱦᱟᱣ ᱠᱟᱫ -
ᱟᱨ ᱡᱟᱦᱟᱱᱟᱜ ᱮᱢ ᱧᱟᱢ ᱞᱮᱠᱷᱟᱡ ᱟᱢᱟᱜ ᱜᱮ ᱥᱩᱵᱤᱫᱷᱟ ᱟᱨᱠᱤ ᱾
ᱯᱚᱨᱮ ᱠᱷᱮᱛᱛᱮᱨᱮ ᱵᱷᱚᱵᱤᱥᱥᱚᱛ ᱨᱮ ᱵᱷᱟᱹᱜᱤᱢ ᱛᱟᱦᱮᱱᱟ ᱾
ᱦᱮᱸ ᱚᱱᱟᱜ ᱜᱮ ᱠᱟᱱᱟ ᱱᱮᱛᱟᱨ ᱫᱚ ᱱᱤᱛᱚᱜ ᱫᱚ
ᱠᱚᱥᱴᱚ ᱨᱮᱱᱟᱜ ᱯᱷᱚᱞ ᱯᱚᱨᱮᱢ ᱧᱟᱢᱟ ᱟᱨ ᱱᱤᱛᱚᱜ ᱵᱟᱢ ᱠᱚᱥᱴᱚ ᱞᱮᱱᱠᱟᱱᱡ ᱫᱚ ᱾ ᱪᱤᱠᱟᱹᱛᱮ ᱦᱩᱭᱩᱜᱼᱟ ᱾
ᱠᱟᱱ ᱜᱮᱭᱟ ᱚᱱᱟ ᱫᱚ ᱱᱤᱛᱚᱜ ᱫᱚ ᱡᱟᱦᱟᱸ ᱞᱮᱠᱟ ᱠᱟᱛᱮ ᱫᱤᱱᱮᱢ ᱯᱟᱨᱚᱢᱟᱼᱟ ᱾ ᱡᱚ ᱦᱚᱲᱢᱚ ᱨᱮ ᱫᱟᱨᱮ ᱛᱟᱦᱮᱱ ᱛᱟᱢᱟ ᱡᱟᱦᱟᱱᱟᱜ ᱠᱚ ᱛᱟᱦᱮᱱ ᱛᱟᱢᱟ ᱾
ᱦᱮᱸ ᱦᱮᱸ ᱾
ᱢᱚᱱᱮ ᱛᱮᱫᱚ ᱚᱱᱟ ᱠᱚᱫᱚ ᱪᱮᱫ ᱜᱮ ᱵᱟᱝ ᱛᱟᱦᱮᱱᱟ ᱥᱮ ᱾
ᱦᱩᱸ ᱦᱩᱸ ᱟᱨ ᱱᱮᱛᱟᱨ ᱟᱞᱚᱢ ᱢᱮᱱᱟ ᱡᱮ ᱱᱤᱛᱚᱜ ᱵᱷᱟᱜᱤ ᱢᱤᱱᱟᱹᱧᱟ ᱯᱚᱨᱮᱛᱮ ᱟᱨᱠᱤ ᱱᱤᱛᱚᱜ ᱜᱮᱵ ᱪᱤᱠ ᱱᱤᱛᱚᱜ ᱵᱷᱟᱹᱜᱤ ᱢᱮᱱᱟᱜ ᱢᱮᱭᱟ ᱢᱤᱫ ᱜᱷᱟᱹᱲᱤᱡ ᱯᱚᱨᱮ ᱪᱮᱫ ᱪᱮᱫ ᱦᱩᱭᱩᱜᱼᱟ ᱚᱱᱟ ᱦᱚᱸ ᱞᱟᱹᱭ ᱵᱟᱝ ᱜᱟᱱᱚᱜᱼᱟ ᱟᱨᱠᱤ ᱾
ᱦᱮᱸ ᱠᱟᱱ ᱜᱮᱭᱟ ᱚᱱᱟ ᱫᱚ ᱾
ᱦᱩᱸ ᱾ ᱱᱮᱛᱟᱨ ᱫᱚ ᱠᱚᱢ ᱵᱚᱭᱚᱥ ᱠᱷᱚᱡ ᱦᱚᱸ ᱟᱹᱰᱤ ᱜᱟᱱ ᱨᱳᱜᱽ ᱟᱡᱟᱨ ᱠᱚ ᱧᱟᱢᱮᱫ ᱠᱚᱜᱮᱭᱟ ᱟᱨᱠᱤ ᱞᱟᱹᱩ ᱞᱟᱹᱩ ᱞᱟᱹᱴᱩ ᱦᱟᱸᱜ ᱾
ᱦᱩᱸ ᱾
ᱟᱫᱚᱢ ᱪᱤᱠᱟᱭᱟ ᱚᱱᱠᱟ ᱛᱮᱜᱮ ᱫᱤᱱ ᱯᱟᱨᱚᱢ ᱦᱩᱭᱩᱜᱼᱟ᱾
ᱦᱳᱭ ᱦᱳᱭ ᱚᱱᱠᱟ ᱛᱮᱜᱮ ᱫᱤᱱ ᱯᱟᱨᱚᱢ ᱦᱩᱭᱩᱜᱼᱟ᱾
ᱦᱮᱸ ᱢᱟ ᱴᱷᱤᱠ ᱜᱮᱭᱟ ᱾
ᱦᱳᱭ ᱛᱚᱢ᱾